ᱦᱮᱞᱳ,
ᱦᱮᱞᱳ,
ᱤᱧᱟᱸ ᱟᱸᱡᱚᱢᱚᱜ ᱠᱟᱱᱟ ᱨᱚᱲ?
ᱦᱳᱭ ᱟᱸᱡᱚᱢᱚᱜ ᱠᱟᱱ ᱜᱮᱭᱟ ᱟᱻ ᱟᱹᱞᱤᱧᱟ ᱱᱚᱛᱮ ᱟᱹᱞᱤᱧᱟ ᱵᱮᱱ ᱟᱸᱡᱚᱢᱮᱫ ᱠᱟᱱ ᱜᱮᱭᱟ᱾
ᱦᱳᱭ ᱦᱳᱭ ᱟᱹᱞᱤᱧ ᱦᱚᱸ ᱞᱤᱧ ᱟᱸᱡᱚᱢᱮᱫ ᱜᱮᱭᱟ ᱨᱚᱲ ᱫᱚ᱾
ᱚᱻ ᱛᱟᱦᱚᱸᱞᱮ ᱪᱮᱫ ᱞᱮᱠᱟ ᱱᱟᱯᱟᱭ ᱵᱟᱲᱟ ᱜᱮᱭᱟᱵᱮᱱ?
ᱦᱮᱸ ᱱᱤᱛ ᱫᱚ ᱞᱤᱧ ᱱᱟᱯᱟᱭ ᱵᱟᱲᱟ ᱜᱮᱭᱟ᱾
ᱦᱳᱭ ᱟᱹᱞᱤᱧ ᱦᱚᱸ ᱞᱤᱧ ᱱᱟᱯᱟᱭ ᱵᱟᱲᱟ ᱜᱮᱭᱟ ᱱᱟᱯᱟᱭ ᱵᱚᱱ ᱛᱟᱦᱮᱸ ᱞᱮᱱ ᱠᱷᱟᱡ ᱜᱮ ᱱᱟᱦᱟ ᱦᱳᱭ ᱟᱹᱞᱤᱧ ᱦᱚᱸ ᱞᱤᱧ ᱱᱟᱯᱟᱭ ᱵᱟᱲᱟ ᱜᱮᱭᱟ, ᱱᱤᱛ ᱵᱮᱲᱟ ᱫᱚ ᱱᱟᱦᱟᱜ ᱾
ᱚ ᱟᱪᱪᱷᱟ,
ᱦᱩᱸ, ᱟᱨ ᱛᱚᱵᱮ ᱪᱮᱫ ᱠᱚ ᱠᱟᱹᱢᱤ ᱵᱟᱲᱟᱭ ᱠᱚ ᱦᱩᱭᱩᱜ ᱠᱟᱱᱟ ᱱᱟᱦᱟᱸᱜ?
ᱱᱤᱛᱚ ᱫᱚ ᱪᱮᱫ ᱞᱮᱠᱟ ᱦᱚᱸ ᱦᱩᱭᱩᱜ ᱠᱟᱱ ᱜᱮᱭᱟ,
ᱟ ᱫᱟᱜ ᱡᱟᱹᱲᱤ ᱠᱚᱫᱚ ᱱᱟᱦᱟ ᱱᱟᱯᱟᱭ ᱜᱮ ᱦᱩᱭᱩᱜ ᱠᱟᱱᱟ ᱛᱷᱚᱲᱟ ᱛᱷᱚᱲᱤ ᱫᱟᱜ ᱮᱡ ᱠᱟᱱᱟ ᱾
ᱪᱟᱝ᱾
ᱦᱳᱭ᱾ ᱟᱣᱟᱡ ᱵᱷᱟᱹᱜᱤ ᱴᱷᱤᱠ ᱛᱮ ᱟᱸᱡᱚᱢᱚᱜ ᱠᱟᱱᱟ ᱥᱮ ᱟᱹᱰᱤ ᱟᱭᱢᱟ ᱯᱚᱨᱮ ᱯᱚᱨᱮ ᱜᱮ ᱟᱸᱡᱚᱢᱚᱜ ᱠᱟᱱᱟ?
ᱦᱮᱸ ᱠᱟᱹᱴᱤᱡ ᱟᱰᱤ ᱟᱭᱢᱟ ᱨᱚᱲ ᱯᱚᱨ ᱠᱟᱹᱴᱤᱡ ᱟᱹᱰᱤ ᱜᱷᱟᱹᱨᱤᱡ ᱯᱚᱨ ᱟᱸᱡᱚᱢᱚᱜ ᱠᱟᱱᱟ ᱦᱳᱭᱛᱚ᱾
ᱦᱳᱭ ᱴᱟᱣᱟᱨ ᱱᱟᱦᱟᱸᱜ ᱧᱮᱞ ᱛᱟᱞᱟᱝ ᱢᱮ ᱦᱟᱸᱜ ᱚᱱᱛᱮᱱᱟᱜ ᱪᱮᱫ ᱞᱮᱠᱟ ᱢᱮᱱᱟᱜᱼᱟ ᱦᱳᱭ ᱾
ᱦᱮᱸ ᱱᱚᱛᱮ ᱠᱟᱹᱴᱤᱡ ᱴᱟᱣᱟᱨᱮ ᱰᱤᱥᱴᱟᱵ ᱮᱫ ᱜᱮᱭᱟᱭ ᱾
ᱚ ᱚᱱᱟᱛᱮ ᱱᱟᱦᱟᱸᱜ ᱡᱟᱹᱱᱤᱡ ᱛᱷᱚᱲᱟ ᱞᱟᱝ ᱨᱚᱯᱚᱲᱚᱜ ᱠᱟᱱᱟ ᱟᱫᱚ ᱚᱱᱟᱛᱮ ᱵᱟᱫᱮ ᱵᱟᱫᱮ ᱧᱚᱜ ᱨᱮ ᱟᱸᱡᱚᱢᱚᱜ ᱠᱟᱱᱟ ᱟᱪᱪᱷᱟ ᱴᱷᱤᱠ ᱜᱮᱭᱟ ᱚᱱᱠᱟ ᱜᱮᱞᱟᱝ ᱜᱟᱞᱯᱟᱞᱢᱟᱨᱟᱣᱼᱟ ᱟᱞᱮᱥᱮᱫ ᱫᱚ ᱱᱟᱦᱟᱸᱜ ᱫᱟ ᱡᱟᱹᱲᱤ ᱠᱚᱫᱚ ᱱᱟᱦᱟᱸᱜ ᱴᱷᱤᱠ ᱴᱷᱟᱠ ᱜᱮ ᱢᱮᱱᱟᱜᱼᱟ ᱪᱟᱥ ᱠᱟᱹᱢᱤ ᱠᱚᱦᱚᱸ ᱱᱚᱸᱜᱼᱚᱭ ᱞᱮ ᱮᱛᱚᱦᱚᱵ ᱡᱟᱣᱨᱟᱜ ᱠᱟᱱᱟ ᱾
ᱵᱮᱲᱟ ᱥᱤᱛᱩᱝ ᱠᱟᱜᱼᱟ ᱟᱭ ᱦᱩᱸ ᱾
ᱚ ᱛᱟᱦᱚᱞᱮ ᱫᱟ ᱠᱚᱫᱚ ᱪᱮᱫ ᱞᱮᱠᱟ ᱡᱚᱨᱚ ᱵᱟᱲᱟᱭᱫᱟ ᱚᱱᱛᱮ ᱫᱚ?
ᱦᱳᱭ ᱫᱟ ᱠᱚᱫᱚ ᱴᱷᱤᱠ ᱜᱮ ᱱᱟᱦᱟᱜ
ᱱᱤᱛ ᱠᱮᱛᱮ ᱫᱚ ᱧᱮᱞᱚᱜ ᱠᱟᱱᱟ ᱱᱟᱦᱟᱸᱜ ᱡᱮ ᱫᱟᱜ ᱫᱤᱱ ᱞᱮᱠᱟ ᱜᱮ ᱫᱟᱜ ᱮᱜ ᱠᱟᱱᱟ, ᱟᱨ ᱟᱯᱮᱥᱮᱫ ᱫᱚ ᱪᱮᱫ ᱞᱮᱠᱟ?
ᱟᱞᱮᱥᱮᱫ ᱦᱚᱸ ᱫᱟᱜ ᱫᱚ ᱚᱱᱠᱟ ᱦᱩᱭᱮᱱ ᱜᱮᱭᱟ ᱦᱟᱸᱱᱮ ᱥᱟᱲᱮ ᱛᱤᱱᱴᱟ ᱠᱷᱚᱱᱟᱜ ᱫᱟᱭᱮ ᱡᱟᱹᱲᱤᱭ ᱠᱟᱫᱟᱭ ᱫᱚᱥᱴᱟ ᱥᱚᱢᱚᱭ ᱢᱩᱪᱟᱹᱫ ᱱᱟ᱾ ᱫᱟᱜ ᱠᱮᱜ ᱜᱮᱭᱟᱭ ᱟᱹᱰᱤ ᱜᱷᱟᱲᱤᱜ ᱜᱮ ᱱᱚᱛᱮ ᱦᱚᱸ,
ᱦᱳᱭ᱾ ᱟᱨ ᱛᱟᱦᱚᱞᱮ ᱛᱚᱵᱮ ᱦᱩᱲᱩ ᱨᱚᱦᱚᱭ ᱠᱚᱯᱮ ᱮᱦᱚᱵ ᱵᱟᱲᱟᱭᱱᱟ ᱥᱮ ᱟᱣᱨᱤ ᱟᱣᱨᱤ ᱯᱮ ᱮᱛᱷᱚᱦᱚᱵᱚᱜᱼᱟ ᱦᱩᱲᱳ ᱨᱚᱦᱚᱭ ᱠᱚᱫᱚ ᱱᱟᱦᱟᱸᱜ ᱪᱟᱥ ᱠᱟᱢᱤ ᱠᱚᱫᱚ ᱚᱱᱛᱮ ᱫᱚ?
ᱟᱞᱚ ᱦᱩᱲᱩ ᱨᱚᱦᱚᱭ ᱠᱚᱫᱚ ᱮᱦᱚᱵ ᱫᱚ ᱮᱦᱚᱵ ᱦᱩᱭ ᱠᱟᱱᱟ ᱵᱟᱹᱭᱦᱟᱹᱨ ᱠᱚᱫᱚᱞᱮ ᱨᱚᱦᱚᱭ ᱠᱟᱫᱟ ᱱᱟᱜ ᱠᱷᱟᱱ ᱜᱷᱩᱴᱩ ᱠᱚᱜᱮ ᱟᱣᱨᱤᱞᱮ ᱨᱚᱦᱚᱭᱟ ᱱᱟᱜ ᱠᱷᱟᱱ ᱟᱨ ᱜᱷᱩᱴᱩ ᱠᱚᱫᱚ ᱥᱮᱨᱢᱟᱡᱟᱹᱨᱤ ᱵᱷᱚᱨᱥᱟ ᱜᱮ ᱦᱮᱱᱟᱜ ᱞᱮᱭᱟ ᱛᱚ ᱤᱱᱟᱹ ᱠᱷᱟᱹᱛᱤᱨ ᱵᱟᱞᱮ ᱨᱚᱦᱚᱭ ᱫᱟᱲᱮᱭ ᱠᱟᱫᱟ ᱚᱱᱟᱛᱮ ᱥᱮᱨᱢᱟ ᱡᱟᱹᱨᱤ ᱤᱱ ᱫᱟᱜ ᱞᱮᱠᱷᱟᱱ ᱜᱮ ᱱᱟᱠᱷᱟᱱ ᱨᱚᱦᱚᱭ ᱦᱩᱭᱩᱜᱼᱟ ᱜᱷᱩᱴᱩ ᱥᱮᱫ ᱫᱚ ᱱᱟᱠᱷᱟᱱ ᱚᱱᱟ ᱠᱚᱫᱚ ᱢᱮᱱᱟᱜ ᱜᱮᱭᱟ ᱵᱟᱹᱭᱦᱟᱹᱨ ᱠᱚᱜᱮ ᱱᱤᱛᱚᱜ ᱫᱚ ᱨᱚᱦᱚᱭ ᱯᱩᱨᱟᱹ ᱦᱩᱭ ᱠᱟᱱᱟ᱾ ᱟᱯᱮ ᱥᱮᱫ ᱫᱚ?
ᱟᱞᱮ ᱥᱮᱫ ᱦᱚᱸ ᱱᱟᱦᱟᱸᱜ ᱱᱚᱜᱼᱚᱭ ᱦᱚᱨᱚᱦᱚᱭ ᱠᱚᱫᱚᱞᱮ ᱮᱦᱚᱵ ᱠᱟᱱᱟ ᱱᱚᱜᱼᱚᱭ ᱥᱩᱨ ᱫᱤᱱ ᱠᱷᱚᱱ ᱱᱟᱦᱟᱸᱜ ᱟᱫᱚ ᱢᱤᱫᱴᱮᱱ ᱧᱮᱞᱚᱜ ᱠᱟᱱᱟ ᱡᱮ ᱟᱵᱚ ᱪᱟᱥ ᱠᱟᱹᱢᱤ ᱫᱚ ᱱᱦᱟᱸᱜ ᱟᱵᱚ ᱦᱚᱲ ᱨᱮᱫᱚ ᱱᱟᱦᱟᱸᱜ ᱟᱹᱰᱤ ᱟᱸᱴᱜᱤ ᱥᱟᱱᱟᱢ ᱠᱷᱚᱱ ᱢᱟᱨᱟᱝ ᱠᱟᱹᱢᱤ ᱠᱟᱱ ᱛᱟᱵᱚᱱᱟ ᱚᱱᱟᱜᱮ ᱟᱨ ᱪᱟᱥᱚᱜ ᱠᱟᱹᱢᱤ ᱫᱚᱨᱚ ᱨᱮᱫᱚ ᱱᱟᱦᱟᱸᱜ ᱟᱹᱰᱤ ᱢᱤᱫ ᱵᱟᱨ ᱢᱤᱫ ᱫᱷᱟᱣ ᱜᱮ ᱚᱱᱠᱟ ᱥᱤᱡᱤᱱ ᱨᱮ ᱦᱩᱭ ᱠᱟᱱᱟ ᱡᱟᱦᱟᱸ ᱫᱚ ᱵᱟᱭ ᱫᱟᱜᱟ ᱢᱮᱱᱠᱷᱟᱱ ᱫᱟᱜ ᱫᱚᱭ ᱫᱟᱜ ᱮᱫ ᱠᱟᱱ ᱜᱮᱭᱟᱞᱮ ᱡᱟᱦᱟᱸᱥᱮ ᱥᱚᱫᱚ ᱞᱟᱦᱟ ᱧᱚᱜ ᱜᱮ ᱡᱟᱦᱟᱸ ᱥᱮ ᱠᱚ ᱛᱟᱭᱚᱢ ᱧᱚᱜ ᱜᱮᱭᱟ ᱟᱫᱚ ᱱᱟᱦᱟᱸᱜ ᱞᱟᱦᱟ ᱛᱟᱭᱱᱚᱢ ᱚᱱᱟ ᱡᱟᱦᱟᱸ ᱞᱮᱠᱟ ᱠᱟᱛᱮ ᱜᱮ ᱪᱟᱥ ᱠᱟᱹᱢᱤ ᱠᱚᱫᱚ ᱵᱚᱱ ᱠᱩᱲᱟᱹᱣᱮᱫ ᱠᱟᱱ ᱜᱮᱭᱟ᱾ ᱟᱫᱚ ᱱᱚᱛᱮ ᱦᱚᱸ ᱚᱱᱮ ᱨᱚᱦᱚᱭ ᱠᱚᱫᱚ ᱟᱫᱷᱟ ᱟᱫᱷᱟ ᱦᱩᱭ ᱠᱟᱱ ᱜᱮᱭᱟ ᱦᱳᱭ᱾
ᱚ ᱟᱪᱪᱷᱟ ᱟᱪᱪᱷᱟ᱾ ᱩᱢ ᱫᱤᱭᱮ ᱛᱟᱦᱚᱞᱮ ᱚᱱᱛᱮ ᱫᱚ ᱪᱮᱫ ᱪᱮᱫ ᱥᱚᱵᱡᱤ ᱠᱚ ᱪᱟᱥ ᱦᱩᱭᱩᱜ ᱜᱮᱛᱮ?
ᱩᱸ ᱦᱳᱭ ᱟᱞᱮ ᱥᱮᱫ ᱫᱚ ᱱᱟᱦᱟᱸᱜ ᱥᱟᱵᱽᱡᱤ ᱠᱚᱨᱮ ᱡᱩᱫᱤ ᱞᱟᱝ ᱞᱟᱹᱭ ᱠᱷᱟᱡ ᱱᱟᱦᱟᱸᱜ ᱤᱧ ᱟ ᱟᱹᱰᱤᱜᱟᱱ ᱥᱟᱵᱽᱡᱤ ᱠᱚ ᱪᱟᱥ ᱦᱩᱭᱩᱜ ᱛᱟᱦᱮᱸᱱᱟ ᱡᱮᱢᱚᱱ ᱠᱩᱲᱪᱟᱹ ᱵᱮᱝᱜᱟᱲ ᱟᱹᱞᱩ ᱟ ᱟ ᱵᱷᱤᱱᱰᱤ ᱟᱨ ᱠᱷᱤᱨᱟᱹ ᱠᱚ ᱦᱩᱭᱱᱟ ᱛᱟᱨᱵᱩᱡᱽ ᱠᱚ ᱦᱩᱭᱱᱟ ᱟᱨ ᱢᱟᱹᱨᱤᱪ ᱠᱚ ᱦᱩᱭᱱᱟ ᱟᱨᱦᱚᱸ ᱟᱹᱰᱤ ᱜᱟᱱ ᱚᱱᱠᱟᱱ ᱥᱟᱵᱽᱡᱤ ᱠᱚ ᱢᱮᱱᱟᱜ-ᱟ ᱡᱟᱦᱟ ᱧᱩᱛᱩᱢ ᱵᱟᱹᱧ ᱧᱩᱢ ᱛᱤᱭᱟᱹᱜ ᱮᱜ ᱠᱟᱱᱟ ᱦᱟᱹᱭ᱾ ᱟᱫᱚ ᱚᱱᱟ ᱠᱩ ᱡᱚᱛᱚ ᱠᱩᱜᱮ ᱱᱟᱦᱟᱜ ᱞᱮ ᱨᱚᱦᱚᱭ ᱛᱮᱦᱮᱱᱟ ᱟᱨ ᱫᱟᱨᱮ ᱛᱮᱭᱟᱜ ᱫᱚ ᱱᱟᱦᱱᱟᱜ ᱢᱮᱱᱟᱜ ᱜᱮᱭᱟ ᱱᱚᱛᱮ ᱫᱚ ᱯᱤᱯᱟᱹ ᱫᱟᱨᱮ ᱠᱩ᱾ ᱟᱜ ᱩᱞ ᱫᱟᱨᱮ ᱠᱩ ᱢᱟᱛᱠᱚᱢ ᱫᱟᱨᱮ ᱠᱩ᱾ ᱟᱨ ᱚᱱᱟ ᱚᱱᱟ ᱩ ᱫᱟᱨᱮ ᱩᱛᱩ ᱦᱚᱸ ᱢᱮᱱᱟᱜ ᱜᱮᱭᱟ, ᱢᱩᱱᱜᱟᱹ ᱥᱩᱴᱤ ᱡᱟᱦᱟᱸ ᱫᱚ ᱟᱹᱰᱤ ᱡᱟᱹᱥ ᱛᱤ ᱯᱨᱚᱴᱤᱱ ᱧᱟᱢᱚᱜ-ᱟ ᱚᱱᱟᱴᱟᱜ ᱨᱮ ᱦᱳᱭ᱾ ᱟᱨ ᱟᱯᱮ ᱥᱮᱫ ᱫᱚ ᱪᱤᱜ ᱠᱩ ᱫᱟᱨᱮ ᱛᱟᱦᱞᱮ ᱟᱨ ᱪᱤᱜ ᱠᱩ ᱩᱛᱩ ᱯᱮ ᱨᱚᱦᱚᱭ ᱛᱟᱦᱮᱸᱱᱟ᱾
ᱟᱞᱮ ᱥᱮᱜ ᱦᱚᱸ ᱟᱹᱵᱤᱱ ᱪᱮᱫ ᱞᱮᱠᱟ ᱵᱤᱱ ᱞᱟᱹᱭ ᱠᱮᱫᱟ ᱚᱱᱟ ᱠᱚᱜᱮ ᱦᱳᱭᱳᱜ ᱜᱮᱭᱟ, ᱟᱞᱮ ᱫᱚ ᱱᱟᱠᱷᱟᱱ ᱫᱟᱜ ᱨᱮᱱᱟᱜ ᱯᱳᱵᱞᱮᱢ ᱠᱷᱟᱹᱛᱤᱨ ᱛᱮᱜᱮ ᱱᱟᱠᱷᱟᱱ ᱠᱷᱮᱛ ᱠᱚᱨᱮᱫ ᱫᱚ ᱱᱟᱠᱷᱟᱱ ᱩᱱᱟᱹᱜ ᱫᱚ ᱵᱟᱞᱮ ᱪᱟᱥ ᱜᱮᱭᱟ ᱥᱚᱵᱽᱡᱤ ᱠᱚᱫᱚ ᱱᱟᱠᱷᱟᱱ ᱵᱟᱨᱜᱮ ᱡᱷᱟᱨᱜᱮ ᱠᱚᱨᱮᱜ ᱜᱮᱞᱮ ᱨᱚᱦᱚᱭ ᱠᱟᱫᱟ ᱱᱟᱜᱠᱷᱟᱱ ᱵᱮᱸᱜᱟᱲ ᱠᱚ᱾ ᱵᱤᱞᱟᱹᱛᱤ ᱠᱚ ᱢᱟᱨᱤᱪ ᱠᱚ ᱦᱚᱛᱚᱜ ᱠᱚᱸᱰᱷᱟ᱾ ᱚᱱᱟ ᱠᱚᱜᱮ ᱟᱨ ᱥᱟᱠᱥᱚᱵᱽᱡᱤ ᱢᱟᱱᱮ ᱟᱨᱟ ᱥᱟᱠᱟᱢ ᱠᱚᱦᱚᱸ ᱦᱮᱱᱟᱜ ᱛᱟᱞᱮ ᱜᱮᱭᱟ ᱱᱟᱜᱠᱷᱟᱱ ᱠᱷᱟᱨᱟ ᱠᱚ ᱟᱲᱟᱜ ᱠᱚ᱾
ᱟᱨ ᱫᱟᱨᱮ ᱵᱚᱞᱛᱮ ᱫᱚ ᱱᱟᱠᱷᱟᱱ ᱯᱤᱯᱟᱹ ᱫᱟᱨᱮ ᱠᱚᱜᱮ ᱦᱮᱱᱟᱜ-ᱟ ᱫᱟᱨᱮ ᱨᱮᱱᱟᱜ᱾ ᱟᱵ ᱡᱚ ᱠᱚ ᱫᱚ ᱡᱮᱢᱚᱱ ᱯᱤᱯᱟᱹ ᱩᱞ ᱠᱟᱱᱴᱷᱟᱲ ᱚᱱᱟ ᱠᱚᱜᱮ ᱟᱞᱮᱥᱮᱫ ᱫᱚ ᱦᱮᱱᱟᱜ-ᱟ᱾
ᱦᱳᱭ ᱚᱱᱟᱠᱩ ᱫᱟᱨᱮᱠᱩ ᱛᱟᱦᱮᱸ ᱞᱮᱱ ᱠᱷᱟᱱᱡ ᱱᱟᱦᱟᱜ ᱚᱱᱟ ᱫᱟᱨᱮ ᱠᱷᱚᱱ ᱞᱚᱣᱟ ᱫᱟᱨᱮ ᱠᱚ ᱥᱮ ᱯᱤᱯᱟᱹ ᱳᱞ ᱠᱟᱱᱴᱷᱟᱲ᱾ ᱠᱩ ᱚᱱᱟ ᱫᱚ ᱫᱟᱨᱮ ᱠᱷᱚᱡ ᱮᱢ ᱜᱚᱜ ᱠᱮᱫᱟᱭ ᱮᱢ ᱚᱱᱟ ᱫᱚ ᱵᱟᱨᱚ ᱢᱟᱥ ᱦᱩᱭᱩᱜ ᱛᱮᱦᱮᱱᱟ᱾ ᱫᱚ ᱱᱟᱦᱟᱜ ᱫᱟᱜ ᱡᱟᱹᱲᱤ ᱠᱩ ᱥᱮ ᱨᱚᱦᱚᱭ ᱠᱩ᱾ ᱫᱚ ᱵᱟᱝ ᱞᱟᱹᱠᱛᱤ ᱠᱟᱱᱟ ᱢᱤᱫ ᱵᱮᱲᱟ ᱡᱩᱫᱤ ᱢᱤᱫ ᱡᱟᱦᱟᱸᱭ ᱠᱚ ᱨᱚᱦᱚᱭ ᱠᱟᱛᱮᱫ ᱠᱚ ᱡᱤᱣᱮᱫ ᱦᱚᱪᱚ ᱠ ᱠᱮᱜ-ᱟ, ᱛᱟᱦᱚᱞᱮ ᱚᱱᱟ ᱫᱟᱨᱮ ᱛᱮᱫᱚ ᱦᱟᱸᱜ ᱟᱹᱰᱤ ᱜᱟᱱ ᱦᱚᱲ ᱵᱚ ᱩᱛᱩ ᱠᱚᱠᱚ ᱡᱚᱢᱟ ᱚᱱᱟ ᱦᱳᱭ ᱜᱮ ᱱᱟᱦᱟᱜ ᱟᱨ ᱟᱹᱰᱤ ᱫᱤᱱ ᱟᱹᱰᱤ ᱫᱤᱱ ᱜᱟᱱ ᱢᱟᱱᱮ ᱚᱱᱟ ᱪᱟᱞᱟᱜ-ᱟ ᱦᱳᱭᱥᱮ ᱾
ᱦᱮᱞᱳ᱾ ᱦᱮᱸ ᱦᱮᱸ ᱴᱷᱤᱠ ᱠᱟᱛᱷᱟ ᱟᱨ ᱫᱟᱢᱟᱱ ᱟᱹᱰᱤ ᱫᱟᱢᱟᱱ ᱠᱟᱛᱷᱟ ᱜᱮᱵᱤᱱ ᱞᱟᱹᱭ ᱠᱟᱫᱟᱢ ᱾
ᱦᱳᱭ ᱦᱳᱭ᱾
ᱛᱟᱦᱮ ᱟᱯ
ᱟᱨ ᱛᱚᱵᱮ ᱚᱱᱛᱮ ᱫᱚ ᱱᱟᱦᱟᱜ, ᱦᱳᱭ ᱦᱮᱸ ᱨᱚᱲ ᱵᱮᱱ ᱾ ᱚᱸ ᱟᱨ ᱪᱟᱥ
ᱟᱯᱮᱥᱮᱫ ᱫᱚ ᱛᱤᱱ ᱵᱟᱲᱮᱥ ᱜᱮᱭᱟ? ᱦᱩᱲᱩ ᱫᱚ ᱛᱤᱱ ᱵᱟᱲᱮ ᱪᱟᱥ ᱜᱮᱭᱟ?
ᱫᱳᱜ ᱢᱤᱫ ᱫᱷᱟᱣ ᱜᱮ ᱟᱞᱮ ᱫᱟᱜ ᱛᱮᱜᱮᱞᱮ ᱪᱟᱥᱚᱜ ᱛᱟᱦᱮᱱᱟ
ᱛᱮᱜᱮ ᱱᱟᱜ ᱠᱷᱚᱡᱚᱜ ᱠᱟᱱᱟ ᱾
ᱚᱸ ᱟᱪᱪᱷᱟ ᱟᱪᱪᱷᱟ, ᱦᱚᱸ᱾ ᱦᱮᱸ, ᱟᱞᱮ ᱥᱮᱜ ᱦᱚᱸᱚᱱᱠᱟ ᱜᱮ, ᱦᱮᱸ᱾
ᱵᱚᱪᱷᱚᱨ ᱨᱮ ᱛᱤᱱᱟᱹᱜ ᱫᱷᱟᱣ ᱯᱮ ᱪᱟ
ᱟᱞᱮᱥᱮᱫ ᱦᱚᱸ ᱚᱱᱠᱟ ᱜᱮ ᱵᱚᱪᱷᱚᱨ ᱨᱮ ᱢᱤᱫ ᱫᱷᱟᱣ ᱜᱮᱞᱮ ᱩᱸ ᱦᱟᱞᱳ ᱦᱟᱞᱳ ᱦᱟᱞᱳ ᱦᱟᱞᱳ
ᱦᱳᱭ ᱟᱣᱟᱡ ᱠᱟᱹᱴᱤᱡ ᱵᱟᱝ ᱟᱸᱡᱚᱢᱚᱜ ᱠᱟᱱ ᱛᱟᱵᱮᱱᱟ᱾
ᱱᱤᱛᱳᱜ ᱟᱸᱡᱚᱢᱚᱜ ᱠᱟᱱᱟ?
ᱦᱳᱭ ᱟ-ᱟᱣᱟᱪ ᱠᱟᱴ ᱴᱤᱡ ᱵᱟᱝ ᱟᱸᱡᱚᱢᱚᱜ ᱠᱟᱱ ᱛᱟᱵᱮᱱᱟ ᱨᱚᱲ ᱠᱚ ᱦᱮᱞᱳ ᱾
ᱠᱟᱹᱴᱤᱡ ᱴᱟᱣᱟᱨ ᱯᱨᱳᱵᱞᱮᱢ ᱫᱟᱭ ᱛᱮ ᱤᱱᱟᱹ ᱠᱷᱟᱛᱤᱨ ᱵᱟᱝ ᱟᱸᱡᱚᱢᱚᱜ ᱠᱟᱱᱟ ᱨᱚᱲ ᱠᱚ ᱦᱚᱭᱛᱚ
ᱚ ᱦᱳᱭ ᱱᱤᱛᱳᱜ ᱫᱚ ᱱᱟᱦᱟᱜ ᱟᱸᱡᱚᱢᱚᱜ ᱠᱟᱱ ᱛᱟᱵᱮᱱ ᱜᱮᱭᱟ ᱾
ᱚᱸ ᱟᱪᱷᱟ ᱟᱞᱮ ᱥᱮᱫ ᱦᱚᱸ ᱟᱞᱮ ᱥᱮᱫ ᱦᱚᱸ ᱢᱤᱫ ᱫᱷᱟᱣ ᱜᱮᱞᱮ ᱪᱟᱥ ᱜᱮᱭᱟ ᱱᱟᱜ-ᱠᱷᱟᱱ ᱫᱟᱜ ᱨᱮᱱᱟᱜ ᱚᱥᱩᱵᱤᱫᱷᱟ ᱠᱷᱟᱹᱛᱤᱨ ᱛᱮ ᱾ ᱵᱟᱞᱮ ᱪᱟᱥ ᱫᱟᱲᱮᱭᱟᱜ ᱜᱮᱭᱟ ᱵᱟᱨᱫᱷᱟᱣ ᱫᱚ ᱱᱟᱜᱠᱷᱟᱱ ᱱᱤᱛᱚᱜ ᱟᱥᱟᱲ ᱵᱚᱸᱜᱟ ᱫᱚᱞᱮ ᱪᱟᱥ ᱜᱮᱭᱟ ᱱᱟᱜ-ᱠᱷᱟᱱ ᱟᱨ ᱢᱤᱫ ᱫᱷᱟᱣ ᱫᱚ ᱵᱟᱞᱮ ᱪᱟᱥᱟ-ᱟ ᱾
ᱦᱳᱭ ᱦᱳᱭ ᱟᱫᱚ ᱟ ᱡᱮᱢᱚᱱ ᱵᱚᱱ ᱧᱮᱞᱟ ᱟᱵᱚ ᱵᱚᱱ ᱪᱟᱥ ᱛᱮᱱᱟ ᱠᱷᱮᱛᱨᱮ ᱟᱫᱚ ᱱᱮᱛᱟᱨ ᱠᱮᱛᱮᱫ ᱫᱚ ᱦᱟᱸᱜ ᱢᱟᱥᱤᱱ ᱛᱮᱜᱮ ᱵᱚᱱ ᱡᱚᱛᱚᱵᱚᱱ ᱪᱟᱥᱮᱫ ᱠᱟᱱᱟ ᱜᱚᱴᱟᱜᱮ ᱟᱨ ᱚᱱᱛᱮ ᱫᱚ ᱛᱟᱦᱞᱮ ᱱᱤᱛ ᱱᱮᱛᱟᱨ ᱠᱮᱛᱮ ᱦᱚᱸ ᱱᱟᱦᱮᱞ ᱛᱮᱜᱮ ᱯᱮ ᱥᱤ ᱛᱮᱱᱟᱥᱮ ᱥᱮ ᱢᱮᱥᱤᱱ ᱛᱮ ᱴᱮᱠᱴᱟᱨ ᱛᱮ
ᱟᱞᱮ ᱫᱚ ᱱᱟᱜ-ᱠᱷᱟᱱ ᱱᱟᱜ-ᱠᱷᱟᱱ ᱱᱮᱛᱟᱨ ᱫᱚ ᱟᱠᱨᱤ ᱠᱚᱫᱚ ᱵᱟᱢ ᱧᱟᱢ ᱠᱚᱣᱟ ᱥᱮ ᱱᱮᱛᱟᱨ ᱫᱚ ᱱᱟᱦᱮᱞ ᱠᱚᱫᱚ ᱵᱟᱹᱱᱩᱜ-ᱟ ᱤᱱᱟᱹ ᱠᱷᱟᱹᱛᱤᱨ ᱡᱷᱚᱛᱚ ᱦᱚᱲ ᱜᱮ ᱴᱟᱠ ᱚᱱᱟ ᱠᱷᱟᱹᱛᱤᱨ ᱟᱞᱮ ᱟᱞᱮ ᱦᱚᱸ ᱴᱨᱟᱠᱴᱚᱨ ᱛᱮᱜᱮ ᱞᱮ ᱥᱤ ᱦᱚᱪᱚᱭᱟ ᱩᱱᱤ ᱡᱟᱦᱟᱸ ᱫᱚ ᱱᱟᱦᱮᱞ ᱫᱚ ᱵᱟᱹᱱᱩᱜ-ᱟ ᱱᱟᱦᱮᱞ ᱫᱚ ᱵᱟᱠᱚ ᱵᱮᱵᱚᱦᱟᱨ ᱮᱫᱟ ᱴᱨᱟᱠᱴᱟᱨ ᱛᱮᱜᱮ- ᱛᱟᱲᱟᱛᱟᱨᱤ ᱠᱚ ᱥᱤ ᱠᱟᱛᱮ ᱠᱚ ᱨᱚᱦᱚᱭ ᱯᱩᱨᱟᱹᱣ ᱠᱟᱜ ᱠᱟᱱᱟ
ᱦᱳᱭ ᱦᱳᱭ ᱪᱮᱫᱟᱜ ᱡᱮ ᱱᱚᱜ-ᱟᱭ ᱮᱢ ᱧᱮᱞ ᱠᱮᱭᱟ ᱱᱟᱦᱟᱜ ᱱᱮᱛᱟᱨ ᱫᱚ ᱟᱨ ᱦᱚᱲ ᱠᱚᱴᱷᱮᱱ ᱦᱚᱸ ᱩᱱᱟᱹᱜ ᱚᱠᱛᱚ ᱚᱠᱛᱮ ᱵᱟᱹᱱᱩᱜ-ᱟ ᱡᱮ ᱚᱱᱟ ᱪᱟᱥ ᱠᱟᱹᱢᱤ ᱨᱮᱜᱮ ᱱᱟᱦᱟᱜ ᱞᱟᱜᱟᱣ ᱠᱚᱜ-ᱟ ᱚᱱᱟ ᱪᱟᱥ ᱠᱟᱹᱢᱤ ᱮᱠᱮ ᱮᱱᱛᱮᱫ ᱟᱞᱟᱣᱟ ᱮᱴᱟᱜ ᱠᱟᱹᱢᱤ ᱦᱚᱸ ᱢᱮᱱᱟᱜ ᱛᱟᱵᱚᱱᱟ ᱟᱹᱰᱤ ᱜᱟᱱ ᱡᱮᱢᱚᱱ ᱞᱤᱧ ᱡᱮᱢᱚᱱ ᱤᱧ ᱞᱟᱹᱭ ᱠᱮᱭᱟ ᱡᱮ ᱟᱯᱱᱟ ᱟᱯᱱᱟ ᱚᱯᱷᱤᱥᱤᱭᱟᱞ ᱠᱟᱹᱢᱤ ᱠᱚ ᱡᱟᱦᱟᱸᱭ ᱠᱚᱫᱚ ᱯᱨᱟᱭᱵᱷᱮᱴ ᱨᱮᱠᱚ ᱠᱟᱹᱢᱤ ᱠᱟᱱᱟ ᱡᱟᱦᱟᱸᱭ ᱠᱚᱫᱚ ᱦᱟᱜ ᱥᱟᱨ ᱠᱟᱨᱤ ᱠᱟᱹᱢᱤ ᱨᱮᱠᱚ ᱥᱮᱱᱚᱜ ᱛᱟᱦᱮᱱᱟ ᱟᱫᱚ ᱟᱨ ᱚᱲᱟᱜ ᱠᱚᱨᱮᱱ ᱜᱤᱫᱽᱨᱟᱹ ᱠᱚᱫᱚ ᱯᱟᱲᱦᱟᱜ ᱨᱮ ᱚᱞᱚᱜ ᱨᱮ ᱱᱟᱦᱟᱜ ᱵᱤᱡᱤ ᱠᱚ ᱢᱮᱱᱟᱜ ᱠᱜᱟ ᱠᱚᱣᱟ ᱱᱟᱦᱟᱜ ᱟᱫᱚ ᱚᱱᱟᱛᱮ ᱡᱚᱞᱫᱤ ᱡᱚᱞᱫᱤ ᱡᱩᱫᱤ ᱱᱟᱜ ᱜᱟᱹᱰᱤ ᱠᱚᱛᱮ ᱫᱚ ᱥᱚᱢᱚᱭ ᱵᱟᱧᱪᱟᱜ ᱛᱟᱦᱮᱱᱟ ᱟᱫᱚ ᱚᱱᱟ ᱤᱭᱟᱹᱛᱮ ᱢᱥᱤᱱ ᱠᱚ ᱪᱮᱫᱟᱜ ᱥᱮ ᱚᱱᱟ ᱜᱟᱹᱰᱤ ᱠᱚᱛᱮ ᱱᱟᱦᱟᱜ ᱨᱚᱦᱚᱭ ᱦᱩᱭᱩᱜ ᱛᱟᱦᱮᱱ ᱦᱳᱭᱥᱮ
ᱦᱮᱸ ᱴᱷᱤᱠ ᱠᱟᱛᱷᱟ ᱜᱮᱵᱮᱱ ᱞᱟᱹᱭ ᱠᱟᱫᱟ ᱢᱟᱱᱮ ᱮ ᱢᱮᱥᱤᱱ ᱛᱮᱫᱚ ᱡᱟᱦᱟᱱᱟᱜ ᱛᱟᱲᱟᱛᱟᱲᱤ ᱠᱟᱹᱢᱤ ᱦᱳᱭᱳᱜ ᱠᱟᱱᱟ ᱱᱟᱦᱮᱞ ᱛᱮᱫᱚ ᱱᱟᱜ ᱠᱷᱟᱱ ᱢᱤᱫ ᱫᱷᱟᱣ ᱯᱟᱨᱟᱠ ᱢᱮ ᱞᱚᱥᱚᱫ ᱢᱮ ᱟᱬᱜᱚᱢ ᱢᱮ ᱢᱟᱱᱮ ᱟᱹᱰᱤ ᱜᱷᱟᱹᱲᱤᱡ᱾ ᱠᱟᱹᱢᱤ-ᱟ ᱢᱟᱱ ᱟᱹᱰᱤ ᱜᱷᱟᱹᱲᱤᱡ ᱴᱟᱭᱤᱢ ᱞᱟᱜᱟᱜ-ᱟ ᱠᱤᱱᱛᱩ ᱠᱚᱢ ᱠᱟᱹᱢᱤᱜ-ᱟ ᱟᱨ ᱡᱮᱢᱚᱱ ᱢᱮᱥᱤᱱ ᱛᱟᱲᱟ ᱛᱟᱲᱤ ᱠᱟᱹᱢᱤᱜ-ᱟ ᱠᱤᱱᱛᱩ? ᱢᱟᱱᱮ ᱡᱩᱚᱫᱤ ᱫᱤᱞᱤᱜᱮ ᱢᱤᱫᱴᱟᱝ ᱠᱷᱮᱛ ᱢᱮᱥᱤᱱ ᱛᱮᱜᱮᱵᱚᱱ ᱥᱤ ᱤᱫᱤᱭᱟ ᱛᱟᱦᱞᱮ ᱚᱸᱰᱮᱱᱟᱜ ᱦᱟᱥᱟ ᱫᱚ ᱱᱟᱜ ᱠᱷᱟᱱ ᱢᱤᱫ ᱫᱤᱱ ᱦᱤᱞᱳᱜ ᱫᱚ ᱮᱛᱚ ᱪᱷᱤᱴᱟᱹᱜᱼᱟ ᱚᱸᱰᱮ ᱠᱷᱚᱱᱟᱜ ᱵᱷᱟᱹᱜᱤ ᱴᱷᱤᱠ ᱯᱷᱚᱥᱚᱞ ᱜᱮ ᱵᱟᱝ ᱦᱩᱭᱩᱜᱼᱟ ᱪᱮᱫᱟᱜ ᱥᱮ ᱚᱱᱟ ᱦᱟᱢᱟᱞ ᱜᱟᱹᱰᱤ ᱢᱤᱫ ᱴᱟᱝ ᱠᱷᱮᱛ ᱨᱮ ᱥᱤᱭᱟᱜ ᱠᱟᱱᱟ ᱚᱱᱟ ᱢᱤᱫ ᱫᱤᱱ ᱦᱤᱞᱳᱜ ᱫᱚ ᱚᱱᱟ ᱠᱷᱮᱛ ᱨᱮᱱᱟᱜ ᱦᱟᱥᱟ ᱠᱚ ᱱᱟᱜ ᱠᱷᱟᱱ ᱫᱚᱢᱮ ᱵᱷᱟᱨᱤ ᱠᱟᱛᱮ ᱱᱟᱜ ᱠᱷᱟᱱ ᱚᱸᱰᱮᱱᱟᱜ ᱢᱟᱱᱮ ᱫᱤᱞᱤ ᱡᱩᱫᱤ ᱴᱟᱠ ᱴᱟᱨ ᱛᱮᱜᱮᱵᱚᱱ ᱥᱤᱭᱟ ᱢᱤᱫ ᱫᱤᱱ ᱦᱤᱞᱳ ᱫᱚ ᱚᱸᱰᱮ ᱚᱱᱟ ᱠᱷᱮᱛᱨᱮ ᱵᱷᱟᱜᱮ ᱴᱷᱤᱠ ᱯᱷᱚᱥᱚᱞ ᱵᱟᱝ ᱦᱩᱭ ᱞᱟᱹᱜᱤᱫᱚᱜᱼᱟ᱾
ᱦᱳᱭ ᱟᱫᱚ ᱱᱟᱦᱟᱜ ᱱᱮᱛᱟᱨ ᱠᱟᱛᱮᱫ ᱵᱚᱱ ᱧᱮᱞᱟ ᱥᱮᱫᱟᱭ ᱫᱚ ᱱᱟᱦᱟᱜ ᱚᱱᱟ ᱠᱷᱮᱛᱨᱮ ᱮᱸ ᱦᱩᱲᱩ ᱠᱚ ᱵᱚᱱ ᱨᱚᱦᱚᱭᱮᱫ ᱠᱟᱱ ᱛᱟᱦᱮᱱᱟ ᱟᱫᱚ ᱩᱱ ᱚᱠᱛᱮ ᱫᱚ ᱜᱟᱹᱭ ᱰᱟᱝᱨᱟ ᱠᱚ ᱥᱮ ᱠᱟᱰᱟ, ᱢᱮᱨᱚᱢ, ᱵᱷᱤᱰᱤ ᱠᱚᱠᱚ ᱛᱟᱦᱮᱱᱚᱜ ᱠᱟᱱ ᱛᱟᱦᱮᱱᱟ ᱟᱫᱚ ᱩᱱ ᱥᱚᱢᱚᱭ ᱫᱚ ᱱᱟᱦᱟᱸᱜ ᱜᱚᱲᱟ ᱠᱷᱚᱡ ᱠᱚ ᱜᱩᱨᱤᱡ ᱠᱚᱵᱚᱱ ᱟ ᱜᱩᱨᱤᱡ ᱢᱟᱸᱫᱮ ᱨᱮᱵᱚᱱ ᱤᱫᱤᱭᱮᱫ ᱠᱟᱱ ᱛᱟᱦᱮᱱᱟ ᱟᱨ ᱚᱱᱟ ᱜᱩᱨᱤᱡ ᱠᱚᱫᱚ ᱱᱟᱦᱟᱜ ᱠᱷᱮᱛ ᱨᱮᱵᱚᱱ ᱩᱵ ᱮᱫ ᱠᱟᱱ ᱛᱟᱦᱮᱱᱟ ᱜᱟᱹᱰᱤ ᱠᱚ ᱛᱮ ᱟᱫᱚ ᱚᱱᱟᱛᱮ ᱢᱚᱸᱡᱽ ᱛᱮ ᱦᱩᱲᱩ ᱠᱚᱦᱚᱸ ᱪᱟᱣᱞᱮ ᱠᱚᱦᱚᱸ ᱦᱩᱭᱩᱜ ᱠᱟᱱ ᱛᱟᱵᱚᱱ ᱛᱟᱦᱮᱸᱱᱟ ᱱᱟᱯᱟᱭ ᱛᱮ᱾ ᱟᱨ ᱥᱟᱦᱟᱨ ᱠᱚᱦᱚᱸ ᱞᱟᱜᱟᱣ ᱞᱟᱹᱠᱛᱤ ᱵᱟᱝ ᱦᱩᱭᱩᱜ ᱠᱟᱱ ᱛᱟᱦᱮᱱᱟ᱾ ᱟᱨ ᱱᱤᱛ ᱠᱟᱛᱮᱫ ᱫᱚ ᱱᱟᱦᱟᱜ ᱚᱱᱟ ᱨᱮᱭᱟᱜ ᱜᱮ ᱩᱞ ᱴᱟᱹ ᱦᱩᱭᱩᱜ ᱠᱟᱱᱟ, ᱥᱟᱦᱟᱨ ᱠᱚᱵᱚᱱ ᱞᱟᱜᱟᱣᱮᱫ ᱠᱟᱱᱟ ᱟᱨ ᱛᱮ ᱚᱱᱮ ᱯᱷᱚᱥᱚᱞ ᱠᱚ ᱢᱚᱸᱡᱽᱛᱮ ᱵᱟᱝ ᱦᱩᱭᱩᱜ ᱦᱳᱭ ᱥᱮ᱾
ᱦᱳᱭ ᱦᱳᱭ ᱴᱷᱤᱠ ᱠᱟᱛᱷᱟ ᱜᱮᱵᱚᱱ ᱞᱟᱹᱭ ᱟᱠᱟᱫᱟ᱾
ᱦᱳᱭ ᱛᱟᱦᱚᱞᱮ
ᱱᱮᱛᱟᱨ ᱱᱮᱛᱟᱨ ᱢᱟ ᱡᱥᱛᱤ ᱨᱟᱥᱟᱭᱚᱱᱤᱠ ᱥᱟᱨ ᱠᱚᱠᱚ ᱮᱢᱟᱜ ᱠᱟᱱᱟ ᱠᱷᱮᱛ ᱠᱚᱨᱮ ᱥᱮ ᱱᱮᱛᱟᱨ ᱫᱚ ᱜᱩᱨᱤᱡ ᱠᱚᱫᱚ ᱩᱱᱟᱹᱜ ᱫᱚ ᱵᱟᱠᱚ ᱮᱢᱟᱜ ᱠᱟᱱᱟ ᱰᱟᱹᱝᱨᱤ ᱢᱮᱨᱚᱢ ᱠᱚᱜᱮ ᱵᱟᱠᱚ ᱫᱚᱦᱚᱭᱮᱫ ᱠᱚᱭᱟ ᱜᱩᱨᱤᱡ ᱠᱚᱫᱚ ᱛᱟᱦᱚᱞᱮ ᱚᱠᱟ ᱠᱷᱚᱱᱟᱜ ᱦᱩᱭᱩᱜᱼᱟ᱾
ᱦᱳᱭ ᱟᱫᱚ ᱚᱱᱮ ᱚᱱᱠᱟ ᱥᱚᱢᱚᱭ ᱟᱵᱚ ᱠᱚᱴᱷᱮᱡ ᱵᱟᱹᱱᱩᱜᱼᱟ ᱱᱟᱦᱟᱜ᱾ ᱟᱫᱚ ᱚᱱᱟᱛᱮ ᱟᱵᱚ ᱢᱟᱱᱮ ᱡᱚᱛᱚ ᱦᱚᱲ ᱵᱚᱱ ᱵᱤᱡᱤ ᱪᱟᱵᱟᱭᱮᱱᱟ ᱦᱟᱱ ᱛᱮ ᱱᱟᱛᱮ ᱦᱟᱱᱟ ᱱᱚᱣᱟ ᱠᱟᱹᱢᱤ ᱠᱚᱨᱮ, ᱟᱫᱚ ᱚᱱᱟᱛᱮ ᱪᱟᱥ ᱠᱟᱹᱢᱤ ᱢᱚᱛᱚ ᱦᱚᱸ ᱱᱤᱛᱳᱜ ᱫᱚ ᱵᱟᱝ ᱥᱩᱫᱷᱩ ᱟᱵᱚ ᱞᱟᱦᱟ ᱫᱚ ᱥᱮᱫᱟᱭ ᱦᱟᱯᱲᱟᱢ ᱠᱚᱫᱚ ᱪᱟᱥ ᱠᱟᱹᱢᱤ ᱢᱚᱛᱚ ᱛᱮᱜᱮ ᱠᱚ ᱡᱤᱵᱚᱱ ᱠᱚ ᱠᱷᱟᱸᱰᱟᱣᱮᱫ ᱠᱟᱱ ᱛᱟᱦᱮᱱᱟ ᱟᱨ ᱚᱱᱟ ᱜᱮᱠᱚ ᱡᱚᱢ ᱧᱩᱭᱮᱫ ᱠᱟᱱ ᱛᱟᱦᱮᱱᱟ ᱟᱨ ᱠᱩᱥᱤ ᱨᱟᱹᱥᱠᱟᱹ ᱠᱚ ᱛᱟᱦᱮᱱᱚᱜ ᱠᱟᱱ ᱛᱟᱦᱮᱱᱟ ᱟᱨ ᱱᱤᱛ ᱠᱟᱛ ᱛᱮ ᱢᱟ ᱱᱟᱦᱟᱜ ᱟᱹᱰᱤ ᱟᱸᱴ ᱠᱟᱹᱣᱰᱤ ᱠᱚᱦᱚᱸ ᱞᱟᱹᱠᱛᱤ ᱠᱟᱱᱟ, ᱠᱟᱹᱣᱰᱤ ᱠᱚ ᱞᱟᱹ ᱛᱤ ᱠᱟᱱᱟ ᱜᱟᱹᱰᱤ ᱜᱷᱚᱲᱟ ᱠᱚᱢ ᱦᱟᱛᱟᱣᱟ ᱥᱮ ᱟᱭᱢᱟ ᱴᱮᱠᱱᱳᱞᱚᱡᱤ ᱡᱤᱱᱤᱥ ᱠᱚᱵᱚᱱ ᱠᱚ ᱞᱟᱹᱜᱤᱫ ᱛᱮ ᱯᱚᱭᱥᱟ ᱫᱚᱨᱠᱟᱨᱚᱜ ᱠᱟᱱᱟ ᱟᱨ ᱥᱮᱫᱟᱭ ᱫᱚ ᱡᱤᱱᱤᱥ ᱠᱚ ᱵᱟᱝ ᱦᱟᱛᱟᱣ ᱫᱚᱨᱠᱟᱨ ᱛᱟᱦᱮᱸ ᱠᱟᱱᱟ, ᱜᱟᱹᱰᱤᱦᱚᱸ ᱵᱟᱵᱚᱱ ᱦᱟᱛᱟᱣᱮᱫ ᱠᱟᱱ ᱛᱟᱦᱮᱱᱟ ᱥᱮᱫᱟᱭ ᱫᱚ, ᱚᱱᱟᱛᱮ ᱯᱚᱭᱥᱟ ᱠᱚ ᱵᱟᱝ ᱫᱚᱨᱠᱟᱨᱚᱜ ᱠᱟᱱ ᱛᱟᱦᱮᱱᱟ, ᱱᱤᱛᱚᱜ ᱫᱚ ᱢᱤᱫᱴᱮᱱ ᱚᱲᱟᱜ ᱨᱮ ᱱᱟᱦᱟᱜ ᱢᱟᱹᱦᱱᱟᱹ ᱯᱤᱪᱷᱮ ᱵᱤᱥ ᱦᱟᱡᱟᱨ ᱜᱟᱱ ᱫᱚ ᱠᱷᱚ ᱠᱷᱚᱨᱪᱟ ᱢᱮᱱᱟᱜ ᱜᱮᱭᱟ ᱢᱤᱫᱴᱮᱱ ᱯᱚᱨᱤᱵᱟᱨ ᱨᱮᱱᱟᱜ᱾ ᱜᱤᱫᱽᱨᱟᱹ ᱠᱩ ᱤᱥᱠᱩᱞ ᱠᱩ ᱞᱟᱭᱤᱱ ᱵᱤᱡᱽᱞᱤ ᱠᱩ ᱛᱚ ᱪᱮᱫ ᱦᱳᱭ ᱦᱩᱸ᱾
ᱢᱤᱫᱴᱟᱝ ᱯᱚᱨᱤᱵᱟᱨ ᱪᱟᱞᱟᱣ ᱠᱚᱛᱛᱮ ᱜᱮᱞᱮ ᱟᱹᱰᱤ ᱜᱟᱱ ᱠᱷᱚᱨᱪᱟ ᱢᱮᱱᱟᱜ-ᱟ ᱫᱤᱭᱮ ᱚᱱᱟ ᱠᱚ ᱟᱢ ᱵᱟᱜᱟᱣ ᱦᱩᱭᱩᱜ ᱛᱟᱱᱟ ᱥᱮ᱾ ᱡᱮᱢᱚᱱ ᱢᱤᱫᱴᱟᱝ ᱥᱚᱝᱥᱟᱨᱤ ᱠᱚ ᱢᱤᱫᱴᱟᱝ ᱥᱚᱝᱥᱟᱨ ᱠᱚᱛᱛᱮ ᱜᱮᱞᱮ ᱟᱢ ᱩᱛᱩ ᱫᱟᱠᱟ ᱢᱟᱱᱮ ᱩ ᱛᱩ ᱥᱩᱱᱩᱢ ᱟᱵᱟᱨ ᱟᱹᱰᱤ ᱠᱤᱪᱷᱩ ᱨᱮᱱᱟᱜ ᱠᱷᱚᱨᱚᱪ ᱪᱟᱞᱟᱣ ᱦᱩᱭᱩᱜ ᱛᱟᱢᱟ ᱦᱮᱸ ᱠᱷᱚᱨᱚᱪ ᱢᱮᱱᱟᱜ ᱜᱮᱭᱟ ᱟᱹᱰᱤ ᱜᱟᱱ ᱜᱮ᱾
ᱦᱮᱸ ᱦᱮᱸ᱾
ᱦᱩᱸ᱾
ᱩᱸ, ᱴᱷᱤᱠ ᱜᱮᱭᱟ ᱛᱟᱦᱚᱞᱮ ᱚᱠᱛᱚ ᱦᱩᱭᱱᱟ ᱛᱟᱦᱞᱮ ᱦᱳᱭ ᱥᱮ, ᱦᱩᱸ᱾
ᱦᱮᱸ ᱦᱮᱸ ᱚᱠᱛᱚ ᱦᱩᱭ ᱠᱟ